ᱦᱮᱸ ᱜᱚᱝᱠᱮ ᱟᱸᱡᱚᱢᱚᱜ ᱠᱟᱱᱟ ᱨᱚᱲ ᱠᱚ?
ᱦᱳᱭ ᱜᱚᱢᱠᱮ ᱟᱸᱡᱚᱢᱚᱜ ᱠᱟᱱᱟ, ᱟᱹᱞᱤᱧᱟᱜ ᱵᱮᱱ ᱟᱸᱡᱚᱢ ᱫᱟ?
ᱦᱮᱸ ᱟᱹᱰᱤ ᱢᱚᱸᱡᱽ ᱞᱤᱧ ᱟᱸᱡᱚᱢᱮᱫᱟ ᱵᱮᱥ ᱴᱷᱤᱠ ᱞᱤᱧ ᱟᱸᱡᱚᱢᱮᱫᱼᱟ᱾
ᱟᱨ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛ ᱜᱷᱟᱹᱲᱤᱡ ᱫᱚ ᱦᱟᱸᱜ?
ᱦᱮᱸ ᱱᱤᱭᱟᱹ ᱜᱷᱟᱹᱲᱤᱡ ᱫᱚ ᱦᱟᱸᱜ ᱚᱲᱟᱜ ᱠᱚᱨᱮ ᱜᱮ ᱢᱮᱱᱟᱜ ᱞᱤᱧᱟᱹ ᱪᱟᱥᱵᱟᱥ ᱠᱚᱦᱚᱸ ᱦᱚᱜᱼᱚᱭ ᱵᱟᱹᱭ ᱵᱟᱹᱭ ᱛᱮ ᱡᱟᱜ ᱡᱟᱲᱤ ᱠᱷᱟᱹᱛᱤᱨ ᱛᱮ ᱮᱛᱚᱦᱚᱵᱚᱜ ᱠᱟᱱᱟ᱾ ᱟᱫᱚ ᱟᱹᱵᱤᱱ ᱪᱮᱫ ᱠᱚᱵᱤᱱ ᱪᱤᱠᱟᱹᱭ ᱫᱟ ᱱᱤᱭᱟᱹ ᱚᱠᱛᱚ?
ᱟᱹᱞᱤᱧ ᱦᱟᱸᱜ ᱱᱤᱭᱟᱹ ᱚᱠᱛᱚ ᱫᱚ ᱪᱮᱫ ᱜᱮ ᱵᱟᱞᱤᱧ ᱪᱤᱠᱟᱹᱭ ᱫᱟ, ᱟᱹᱞᱤᱧ ᱫᱚ ᱦᱟᱸᱜ ᱱᱚᱛᱮ ᱢᱟᱱᱮ ᱢᱮᱥ ᱠᱚᱨᱮ ᱞᱤᱧ ᱛᱟᱦᱮᱱᱟ ᱛᱚ᱾ ᱚᱲᱟᱜ ᱠᱷᱚᱱᱟᱜ ᱫᱚ ᱦᱟᱸᱜ ᱠᱟᱹᱴᱤᱡ ᱪᱷᱟᱲᱟ ᱧᱚᱜ ᱨᱮᱜᱮ ᱢᱮᱱᱟᱜ ᱞᱤᱧᱟᱹ᱾ ᱚᱞ ᱯᱟᱲᱦᱟᱣ ᱠᱷᱟᱹᱛᱤᱨ ᱛᱮ ᱢᱮᱥ ᱨᱮᱜᱮ ᱞᱤᱧ ᱛᱟᱦᱮᱱ ᱠᱟᱱᱟ, ᱟᱫᱚ ᱱᱚᱜᱼᱚᱭ ᱦᱟᱜ ᱱᱤᱛᱚᱜ ᱫᱚ ᱡᱚᱢ ᱵᱟᱲᱟ ᱠᱟᱛᱮᱜ ᱜᱤᱛᱤᱡ ᱵᱟᱲᱟ ᱦᱩᱭ ᱠᱟᱱᱟ᱾ ᱠᱟᱹᱴᱤᱡ ᱠᱟᱹᱴᱤᱡ ᱡᱟᱹᱯᱩᱫ ᱫᱟᱭ ᱛᱚ ᱚᱱᱟ ᱛᱮ ᱱᱚᱝᱠᱟ ᱛᱟᱨᱟᱥᱤᱧ ᱵᱮᱲᱟ ᱦᱚᱸ ᱠᱷᱮᱞ ᱠᱚᱦᱚᱸ ᱪᱟᱞᱟᱜ ᱵᱟᱝ ᱜᱟᱱᱚᱜ ᱠᱟᱱᱟ, ᱟᱫᱚ ᱱᱚᱝᱠᱟ ᱦᱟᱸᱜ ᱛᱟᱨᱟᱥᱤᱧ ᱵᱮᱲᱟ ᱠᱟᱹᱴᱤᱡ ᱚᱰᱳᱠᱚᱜ ᱦᱩᱭᱩᱜᱼᱟ ᱵᱷᱟᱠᱟ ᱥᱮᱱ ᱵᱟᱡᱟᱨ ᱥᱮᱫ᱾ ᱛᱟᱦᱚᱞᱮ ᱟᱵᱮᱱ ᱜᱮ ᱪᱮᱫ ᱠᱚ ᱵᱮᱱ ᱪᱤᱠᱟᱹ ᱵᱟᱲᱟᱭᱮᱫᱟ ᱚᱲᱟᱜ ᱠᱚᱨᱮᱱᱟᱜ ᱠᱟᱹᱢᱤ ᱠᱚ?
ᱦᱮᱸ ᱟᱞᱤᱧᱟᱜ ᱚᱲᱟᱜ ᱠᱚᱨᱮᱱᱟᱜ ᱠᱟᱹᱢᱤ ᱠᱚ ᱦᱚᱸᱜ ᱚᱭ ᱵᱟᱹᱭ ᱵᱟᱹᱭ ᱛᱮ ᱫᱟᱜ ᱡᱟᱹᱲᱤ ᱟᱠᱟᱫᱟᱭ᱾ ᱟᱫᱚ ᱢᱚᱴᱟ ᱢᱩᱴᱤ ᱦᱚᱸᱜᱼᱚᱭ ᱠᱷᱮᱛ ᱠᱚᱫᱚ ᱢᱚᱴᱟ ᱢᱩᱴᱤ ᱫᱟᱜ ᱠᱚ ᱛᱚᱸᱵᱟᱣ ᱟᱠᱟᱱᱟ ᱟᱫᱚ ᱚᱱᱟ ᱠᱚᱜᱮ ᱥᱤ ᱦᱚᱪᱚ ᱞᱟᱹᱜᱤᱫ ᱛᱮ ᱠᱩᱨᱩ-ᱢᱩᱴᱩ ᱪᱟᱞᱟᱜ ᱠᱟᱱᱟ᱾ ᱦᱮᱸ ᱱᱮᱛᱟᱨ ᱫᱚ ᱰᱟᱝᱨᱤ ᱠᱚᱛᱮ ᱠᱟᱰᱟ ᱠᱚᱴᱷᱮᱱ ᱢᱟ ᱵᱟᱝ
ᱥᱤ ᱦᱩᱭᱩᱜ ᱠᱟᱱᱟ ᱨᱳᱴᱟᱨ ᱠᱚᱛᱮ ᱴᱨᱟᱠᱴᱚᱨ ᱠᱚᱛᱮ ᱟᱫᱚ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱡᱷᱩᱲ ᱠᱚ ᱥᱟᱯᱷᱟ ᱥᱟᱹᱯᱷᱤ ᱦᱩᱭᱩᱜ ᱠᱟᱱᱟ᱾
ᱮᱠᱫᱚᱢ ᱮᱠᱫᱚᱢ ᱟᱨ ᱦᱟᱸᱜ ᱪᱮᱫ ᱠᱚ ᱞᱟᱹᱭᱟ ᱱᱤᱛᱚᱜ ᱫᱚ ᱟᱭᱢᱟ ᱡᱟᱭᱜᱟ ᱨᱮ ᱧᱮᱞᱚᱜ ᱠᱟᱱᱟ ᱡᱮ ᱴᱮᱠᱴᱟᱨ ᱠᱚᱨᱮ ᱫᱚ ᱡᱟᱦᱟᱸ, ᱡᱟᱦᱟᱸ ᱥᱮᱫ ᱢᱟᱱᱮ ᱡᱩᱫᱤ ᱢᱤᱫᱴᱤᱡ ᱜᱮ ᱠᱷᱮᱛ ᱢᱮᱱᱟᱜ ᱟᱠᱟᱫᱟ ᱚᱱᱟ ᱞᱟᱹᱜᱤᱫ ᱫᱚ ᱦᱟᱸᱜ ᱴᱨᱟᱠᱴᱟᱨ ᱫᱚ ᱵᱟᱭ ᱤᱫᱤᱭᱟ ᱚᱸᱰᱮ ᱫᱚ ᱱᱤᱡᱮᱨ ᱢᱟᱱᱮ ᱱᱟᱦᱮᱞ ᱠᱟᱰᱟ ᱱᱟᱦᱮᱞ ᱛᱮᱜᱮ ᱥᱤ ᱦᱩᱭᱩᱜ ᱛᱟᱢᱟ, ᱡᱩᱫᱤ ᱜᱚᱴᱟ ᱫᱷᱟᱨᱮ ᱫᱷᱟᱨᱮ ᱛᱮᱠᱚ ᱥᱤᱭ ᱠᱟᱫᱟᱢ ᱦᱮᱸ ᱵᱟᱝ᱾
ᱦᱮᱸ ᱦᱮᱸ ᱦᱮᱸ ᱦᱮᱸ
ᱦᱳᱭ, ᱦᱳᱭ ᱟᱭᱢᱟ ᱡᱟᱭᱜᱟ ᱨᱮᱜᱮ ᱚᱱᱠᱟ ᱧᱮᱞᱚᱜᱼᱟ ᱡᱮ ᱜᱚᱴᱟ ᱠᱚ ᱨᱚᱦᱚᱭ ᱪᱟᱵᱟ ᱟᱠᱟᱫᱟ ᱛᱟᱞᱟ ᱨᱮᱱᱟᱜ ᱡᱟᱭᱜᱟ ᱨᱮᱫᱚ ᱦᱟᱸᱜ ᱯᱷᱟᱸᱠᱟ ᱜᱮ ᱛᱟᱢᱟ᱾ ᱟᱨ ᱚᱸᱰᱮ ᱫᱚ ᱴᱨᱟᱠᱴᱟᱨ ᱫᱚ ᱦᱟᱸᱜ ᱚᱱᱠᱟ ᱛᱮᱫᱚ ᱵᱟᱭ ᱥᱟᱵᱟ ᱥᱮ ᱟᱫᱚ ᱰᱟᱝᱨᱟ ᱠᱟᱹᱰᱤ ᱠᱟᱰᱟ ᱱᱟᱦᱮᱞ ᱛᱮᱜᱮ ᱚᱸᱰᱮ ᱫᱚ ᱥᱤ ᱦᱩᱭᱩᱜ ᱛᱟᱢᱟ ᱦᱮᱸ ᱵᱟᱝ?
ᱮᱠᱟᱞ ᱜᱮ, ᱮᱠᱟᱞ ᱜᱮ, ᱮᱠᱟᱞ ᱜᱮ ᱟᱫᱚ ᱱᱚᱜ ᱱᱚᱝᱠᱟ ᱵᱮᱯᱟᱨ ᱟᱫᱚ ᱚᱱᱛᱮ ᱵᱟᱝ ᱚᱱᱠᱟ ᱫᱚ ᱟᱹᱰᱤ ᱠᱚᱢ ᱜᱮ᱾ ᱟᱫᱚ ᱟᱞᱮ ᱥᱮᱫ ᱫᱚ ᱚᱠᱟ ᱞᱮᱠᱟ ᱡᱚᱠᱷᱚᱱ ᱢᱤᱫ ᱫᱷᱟᱣ ᱚᱱᱟᱴᱟᱜ ᱵᱟᱹᱭᱦᱟᱹᱲ ᱨᱮ ᱴᱨᱟᱠᱴᱟᱨ ᱠᱚ ᱤᱫᱤᱭᱟ ᱟᱫᱚ ᱚᱸᱰᱮ ᱫᱚ ᱥᱟᱱᱟᱢ ᱦᱚᱲ ᱚᱸᱰᱮ ᱠᱚ ᱥᱤ ᱯᱩᱨᱟᱹᱣ ᱦᱚᱴᱚ ᱠᱟᱛᱟ ᱠᱚᱣᱟ᱾
ᱮᱠᱫᱚᱢ
ᱟᱫᱚ ᱚᱝᱠᱟ ᱫᱚ ᱢᱤᱫ ᱵᱟᱨᱭᱟ ᱛᱟᱦᱮᱸᱱ ᱜᱮᱭᱟ ᱟᱫᱚ ᱵᱮᱛᱤᱠᱨᱚᱢᱚᱜ-ᱟ ᱚᱱᱟᱫᱚ᱾ ᱟᱫᱚᱻ ᱵᱟᱠᱷᱟᱱ ᱫᱚ ᱴᱨᱟᱠᱴᱟᱨ ᱛᱮᱜᱮ ᱡᱚᱠᱷᱚᱱ ᱚᱱᱟ ᱡᱚᱠᱷᱚᱱ ᱚᱱᱟ ᱵᱟᱹᱭᱦᱟᱹᱲᱮ ᱥᱤᱭᱟᱢ ᱢᱟᱱᱮ ᱡᱷᱚᱛᱚ ᱦᱚᱲᱟᱜ ᱥᱤ ᱦᱚᱴᱚ ᱠᱟᱜᱼᱟ ᱚᱸᱰᱮ ᱫᱚ᱾
ᱟᱪᱪᱷᱟ ᱟᱪᱪᱷᱟ ᱟᱨ ᱡᱟᱦᱟᱸᱭᱟᱜ ᱵᱟᱹᱭᱦᱟᱹᱲᱮ ᱡᱟᱦᱟᱸᱭᱟᱜ ᱵᱟᱹᱭᱦᱟᱹᱲ ᱥᱤᱜᱼᱟ ᱩᱱᱤ ᱛᱚ ᱚᱸᱰᱮ ᱪᱟᱞᱟᱜ ᱞᱮᱟᱜᱟᱭᱟ ᱡᱮ ᱤᱧᱟᱹᱜ ᱛᱤᱱᱟᱹᱜ ᱢᱤᱱᱤᱴ ᱦᱩᱭᱱᱟ ᱪᱤᱠᱟᱹᱛᱮ ᱵᱟᱠᱷᱟᱱᱮ ᱩᱱᱤ ᱵᱩᱡᱽ ᱫᱟᱲᱮᱭᱟᱜᱟᱭ ᱡᱮ ᱤᱧᱟᱹᱜ ᱛᱤᱱᱟᱹᱜ ᱢᱤᱱᱤᱴᱮ ᱥᱤ ᱠᱮᱫ ᱛᱤᱧᱟ ᱥᱮ ᱪᱮᱫ ᱞᱮᱠᱟ?
ᱦᱮᱸ ᱪᱟᱞᱟᱣ ᱫᱚ ᱦᱩᱭᱩᱜᱼᱟ ᱡᱩᱫᱤ ᱵᱟᱢ ᱪᱟᱞᱟᱣ ᱨᱮᱦᱚᱸ ᱥᱤ ᱠᱟᱛᱟᱢᱟᱭ ᱢᱮᱱᱠᱷᱟᱱ ᱢᱟ ᱛᱟᱞᱟᱣ ᱫᱚ ᱵᱷᱟᱜᱤᱭᱟ᱾ ᱯᱟᱪᱮᱫ ᱵᱮᱥᱤ ᱵᱤᱥᱤ ᱠᱚ ᱠᱚᱨᱟᱣ ᱜᱮᱭᱟ ᱛᱚ ᱮᱢᱱᱤ ᱛᱮᱜᱮ ᱢᱟ ᱞᱟᱹᱭ ᱵᱤᱱ ᱦᱮᱸ᱾
ᱠᱟᱹᱴᱤᱡ ᱨᱚᱡᱽᱜᱟᱨ ᱦᱚᱸᱠᱚ ᱩᱴᱷᱟᱹᱣ ᱩᱰᱳᱠ ᱜᱮᱛᱟ ᱠᱚᱣᱟ᱾ ᱡᱩᱫᱤ ᱟᱢ ᱡᱩᱫᱤ ᱵᱟᱢ ᱧᱮᱞᱟ ᱢᱤᱱᱤᱴ ᱠᱚ ᱡᱩᱫᱤᱢ ᱢᱮᱛᱟᱭᱟ ᱦᱟᱸᱜ ᱥᱤ ᱠᱟᱛᱤᱧ ᱢᱮ ᱟᱨ ᱟᱢ ᱫᱚ ᱦᱟᱸᱜ ᱵᱟᱝ ᱪᱟᱞᱟᱜᱼᱟ ᱟᱫᱚ ᱩᱱᱤ ᱫᱚ ᱦᱟᱸᱜ ᱞᱟᱹᱭᱫᱟ ᱦᱚᱸ ᱯᱟᱸᱪ ᱪᱷᱚ ᱢᱤᱱᱤ ᱠᱟᱹᱴᱤᱡ ᱤᱧ ᱵᱤᱥᱤ ᱠᱟᱛᱟᱭ ᱞᱮᱜᱮ ᱦᱮᱸ ᱵᱟᱝ᱾
ᱮᱠᱟᱞ ᱜᱮ ᱮᱠᱟᱞ ᱜᱮ ᱟᱫᱚ ᱚᱱᱟ ᱛᱮ ᱛᱟᱦᱮᱸ ᱫᱚ ᱞᱟᱹᱠᱛᱤ ᱠᱟᱱᱟ ᱛᱟᱯᱚᱨᱮ ᱠᱷᱮᱛ ᱦᱚᱸ ᱩᱫᱩᱜ ᱦᱚᱸ ᱞᱟᱠᱛᱤ ᱠᱟᱱᱟ ᱛᱤᱱ ᱢᱤᱱ ᱥᱤᱭᱮᱜ-ᱟᱭ ᱴᱷᱤᱠ ᱴᱷᱟᱠᱮ ᱥᱤᱭᱮᱜ-ᱟᱭ ᱥᱮ ᱵᱟᱭ ᱴᱷᱤᱠ ᱥᱤᱭᱮᱜᱼᱟᱭ ᱚᱱᱟ ᱦᱚᱸ ᱢᱤᱫᱴᱮᱱ ᱧᱮᱞ ᱞᱟᱹᱠᱛᱤ ᱠᱟᱱᱟ ᱵᱟᱢ ᱧᱮᱞ ᱠᱷᱟᱱᱛᱚ ᱚᱱᱟ ᱛᱚ ᱦᱟᱸᱜ ᱵᱟᱭ ᱜᱟᱱᱚᱜᱼᱟ᱾
ᱥᱮ ᱚᱱᱟᱛᱮ
ᱦᱳᱭ ᱦᱳᱭ
ᱫᱚ ᱡᱟᱹᱨᱩᱲ ᱠᱟᱱ ᱜᱮᱭᱟ ᱢᱚᱱᱮ ᱠᱟᱜ ᱢᱮ ᱩᱱ ᱦᱤᱞᱳᱜ ᱫᱚ ᱩᱱ ᱦᱤᱞᱳᱜ ᱫᱚ ᱢᱟᱱᱮ ᱥᱟᱨᱟᱫᱤᱱ ᱚᱱᱛᱮ ᱢᱟᱴ ᱨᱮ ᱛᱟᱦᱮᱸᱱ ᱦᱩᱭᱩᱜ ᱛᱟᱵᱤᱱᱟ ᱛᱤᱨᱮ ᱴᱟᱠᱴᱟᱨ ᱦᱤᱡᱩᱜ ᱠᱟᱱᱟ ᱵᱟᱝ ᱦᱤᱡᱩᱜ ᱠᱟᱱᱟ ᱵᱟᱠᱷᱟᱱ ᱡᱩᱫᱤ ᱠᱚ ᱯᱟᱨᱚᱢ ᱜᱚᱫ ᱛᱟᱹᱵᱤᱱᱟ ᱟᱹᱞᱤᱧ ᱡᱮᱢᱚᱱ ᱦᱟᱱᱟ ᱫᱷᱟᱣ ᱠᱚ ᱢᱮᱛᱟᱜ ᱞᱤᱧ ᱛᱟᱦᱮᱸᱫ ᱟᱫᱚ ᱚᱲᱟᱜ ᱨᱮᱠᱚ ᱢᱮᱱ ᱦᱚᱴᱚᱣᱟᱜ ᱞᱤᱧᱟᱹ ᱟᱫᱚ ᱟᱹᱰᱤ ᱯᱚᱨᱮᱞᱤᱧ ᱪᱟᱞᱟᱣᱱᱟ ᱟᱞᱮᱭᱟᱜ ᱠᱷᱮᱛ ᱠᱚ ᱯᱟᱨᱚᱢ ᱠᱟᱫᱟ ᱵᱟᱨᱭᱟ ᱯᱮᱭᱟ ᱠᱷᱮᱛ ᱠᱚ ᱯᱟᱨᱚᱢ ᱟᱠᱟᱫᱟ᱾ ᱛᱟᱦᱚᱞᱮ ᱟᱹᱰᱤ ᱜᱷᱟᱹᱲᱤᱡ ᱯᱚᱨᱮ ᱟᱫᱚ ᱠᱚ ᱤᱧ ᱠᱮᱫᱟ᱾ ᱦᱮᱸ ᱥᱤ ᱪᱩ ᱠᱮᱫᱟ ᱚᱱᱮ ᱚᱱᱠᱟᱱ ᱮᱴᱠᱮᱴᱚᱬᱮ ᱦᱩᱭᱩᱜᱼᱟ ᱦᱟᱸᱜ᱾
ᱦᱳᱭ ᱚᱱᱟᱛᱮ ᱟᱢ ᱢᱤᱫ ᱫᱤᱱ ᱥᱚᱢᱚᱭ ᱠᱟᱛᱮᱜ ᱠᱟᱹᱴᱤᱡ ᱞᱚᱜᱚᱱ ᱧᱚᱜ ᱪᱟᱞᱟᱜ ᱠᱟᱢᱮ ᱥᱚᱵᱽᱫᱤᱱ ᱫᱚ ᱵᱟᱝ ᱪᱟᱞᱟᱜ ᱦᱩᱭᱩᱜ ᱠᱟᱱ ᱛᱟᱢᱟ ᱢᱤᱫ ᱫᱤᱱ ᱜᱟᱱ ᱦᱮᱸ ᱵᱟᱝ?
ᱮᱠᱟᱞ ᱜᱮ ᱮᱠᱟᱞ ᱜᱮ ᱮᱠᱟᱞ ᱜᱮ
ᱢᱤᱫ ᱫᱤᱱ ᱫᱚ ᱡᱚᱛᱚ ᱦᱚᱲᱮ ᱥᱚᱢᱳᱭᱚᱜ ᱟᱵᱚᱱ ᱢᱤᱫ ᱫᱤᱱ ᱜᱟᱱ ᱫᱚ ᱥᱚᱵ ᱫᱤᱱ ᱫᱚ ᱵᱟᱵᱚᱱ ᱥᱚᱢᱚᱭ ᱨᱮᱦᱚᱸ ᱢᱤᱫ ᱫᱤᱱ ᱜᱟᱱ ᱫᱚ ᱥᱚᱢᱳᱚᱭ ᱞᱟ ᱛᱤ ᱠᱟᱱᱟ ᱵᱟᱠᱷᱟᱱ ᱫᱚ ᱰᱟᱝᱨᱟ ᱱᱟᱦᱮᱞ ᱛᱮᱦᱚᱸ ᱱᱤᱛᱚᱜ ᱫᱚ ᱵᱟᱝ ᱠᱚ ᱥᱤᱭᱫᱟ ᱟᱭᱢᱟ ᱡᱟᱭᱜᱟ ᱨᱮ ᱠᱤᱱᱛᱩ ᱴᱮᱠᱴᱟᱨ ᱠᱚ ᱦᱮᱡ ᱠᱟᱱ ᱠᱷᱟᱹᱛᱤᱨ ᱛᱮ ᱚᱱᱠᱟ ᱦᱟᱜ ᱢᱟᱱᱮ ᱨᱚᱦᱚᱭ ᱠᱚᱫᱚ ᱢᱟᱱᱮ ᱨᱚᱦᱚᱭ ᱠᱚ ᱟᱯ ᱟᱵᱚ ᱥᱮᱫ ᱜᱮ ᱦᱟᱸᱜ ᱨᱚᱦᱚᱭ ᱢᱮᱥᱤᱱ ᱠᱚᱫᱚ ᱟᱹᱣᱨᱤ ᱦᱤᱡᱩᱜᱼᱟ ᱢᱮᱱᱠᱷᱟᱱ ᱮᱴᱟᱜ ᱠᱚᱥᱮᱫ ᱫᱚ ᱨᱚᱦᱚᱭ ᱢᱮᱥᱤᱱ ᱦᱚᱸ ᱪᱟᱹᱞᱩ ᱠᱟᱱᱟ ᱫᱚ ᱟᱵᱚ ᱫᱚ ᱚᱱᱟ ᱠᱷᱟᱹᱛᱤᱨ ᱛᱮ ᱨᱚᱦᱚᱭ ᱢᱮᱥᱤᱱ ᱵᱟᱝ ᱦᱮᱡ ᱠᱷᱟᱹᱛᱤᱨ ᱛᱮ ᱠᱟᱹᱢᱤᱭᱟᱹ ᱥᱮ ᱢᱩᱱᱤᱥ ᱜᱮᱵᱚᱱ ᱨᱚᱦᱚᱭ ᱦᱚᱪᱚᱭᱮᱫ ᱠᱚᱣᱟ ᱦᱮᱸ ᱵᱟᱝ? ᱟᱨ ᱦᱟᱜᱸ ᱢᱟᱱᱮ ᱱᱚᱝᱠᱟ ᱪᱮᱫ ᱠᱚ ᱞᱟᱹᱭᱟ ᱤᱨ ᱥᱮ ᱫᱟᱞ ᱢᱮᱥᱤᱱ ᱫᱚ ᱦᱟᱸᱜ ᱦᱮᱡ ᱠᱟᱱᱟ ᱚᱱᱟ ᱫᱚ ᱦᱟᱸᱜ ᱱᱤᱛᱚᱜ ᱫᱚ ᱤᱨᱚᱜ ᱥᱚᱢᱚᱭ ᱫᱚ ᱦᱟᱸᱜ ᱟᱞᱮ ᱥᱮᱫ ᱫᱚ ᱚᱝᱠᱟ ᱦᱚᱲ ᱫᱚ ᱵᱟᱝᱠᱚ ᱞᱟᱜᱟᱣ ᱠᱚᱣᱟ ᱢᱮᱥᱤᱱ ᱛᱮᱜᱮᱞᱮ ᱤᱨ ᱦᱚᱪᱚᱭ ᱜᱮᱭᱟ ᱟᱯᱮᱥᱮᱱ ᱫᱚ ᱪᱮᱫ ᱞᱮᱠᱟ ᱛᱟᱦᱚᱞᱮ ᱦᱚᱲ ᱥᱮ ᱢᱮᱥᱤᱱ ᱛᱮ ᱤᱨ ᱦᱚᱪᱚᱭ ᱜᱮᱭᱟ ᱜᱟᱹᱲᱤ ᱠᱚᱛᱮ?
ᱵᱟᱝ ᱟᱞᱮᱥᱮᱫ ᱫᱚ ᱜᱟᱹᱲᱤ ᱛᱮᱜᱮᱞᱮ ᱤᱨ ᱦᱚᱪᱚᱭᱟ ᱢᱮᱥᱤᱱ ᱛᱮᱜᱮ ᱱᱚᱜᱼᱚᱭ ᱤᱨ ᱵᱟᱲᱟ ᱫᱚ ᱦᱩᱭᱩᱜᱼᱟ᱾ ᱮᱴᱟᱜ ᱠᱤᱪᱷᱩ ᱫᱚ ᱚ ᱟᱹᱰᱤ ᱠᱚᱢ ᱜᱮ ᱟᱫᱚ ᱱᱮᱜᱼᱮ ᱢᱚᱴᱟᱢᱩᱴᱤ ᱵᱟᱨ ᱥᱮᱨᱢᱟ ᱯᱮ ᱥᱮᱨᱢᱟ ᱠᱷᱚᱱ ᱫᱚ ᱢᱟᱱᱮ ᱦᱚᱲ ᱵᱟᱝ ᱞᱟᱜᱟᱣ ᱠᱟᱛᱮᱫ ᱤ ᱤᱭᱟᱹ ᱦᱩᱭᱩᱜ ᱠᱟᱱᱟ ᱢᱮᱥᱤᱱ ᱟᱫᱚ ᱟᱞᱮ ᱥᱮᱫ ᱫᱚ ᱦᱚᱸᱠᱟ ᱵᱟᱨ ᱫᱷᱟᱣ ᱪᱟᱥ ᱦᱩᱭᱩᱜ ᱟᱛᱚ ᱟᱫᱚ ᱵᱚᱨᱥᱟ ᱞᱟᱹᱜᱤᱫ ᱫᱚ ᱚᱠᱷᱚᱱ ᱱᱚᱜᱼᱚᱭ ᱤᱭᱟᱹ ᱥᱚᱢᱚᱭ ᱦᱳᱭᱳᱜᱼᱟ ᱫᱷᱚᱨᱚᱱ ᱨᱮ ᱦᱳᱭᱳᱜᱼᱟ ᱩᱱᱫᱚ ᱠᱤᱱᱛᱩ ᱢᱮᱥᱤᱱ ᱫᱚ ᱟᱹᱰᱤ ᱠᱚᱢᱞᱮ ᱞᱟᱜᱟᱣᱟ᱾ ᱩᱱᱫᱚ ᱚᱱᱮ ᱚᱲᱟᱜ ᱠᱚᱨᱮᱱ ᱦᱚᱲ ᱠᱚ ᱢᱤᱫ ᱵᱟᱨ ᱛᱟᱦᱮᱸᱱ ᱜᱮᱭᱟ ᱜᱟᱹᱭ ᱠᱚᱠᱚ ᱛᱟᱦᱮᱸᱱ ᱜᱮᱭᱟ ᱛᱚ᱾ ᱚᱱᱟ ᱠᱷᱟᱹᱛᱤᱨ ᱛᱮ ᱚᱱᱮᱠ ᱦᱚᱲ ᱫᱚ ᱚᱱᱟᱛᱮ ᱞᱟᱜᱟᱜᱼᱟ ᱟᱫᱚ ᱚᱱᱟᱛᱮ ᱤᱨ ᱛᱮᱜᱮᱞᱮ ᱠᱚᱨᱟᱣᱟ ᱫᱷᱚᱨᱚᱱ ᱨᱮᱫᱚ ᱠᱚᱢ ᱦᱳᱭᱳᱜᱼᱟ᱾ ᱪᱟᱥᱵᱟᱥ ᱫᱚ ᱦᱩᱭ ᱫᱚ ᱦᱩᱭᱩᱜᱼᱟ ᱢᱮᱱᱠᱷᱟᱱ ᱟᱹᱰᱤ ᱠᱚᱢ ᱦᱩᱭᱩᱜᱼᱟ ᱱᱚᱜᱼᱚ ᱱᱚᱝᱠᱟ ᱵᱮᱯᱟᱨ᱾
ᱩᱱᱠᱩ ᱦᱚᱸ ᱵᱟᱠᱷᱟᱱ ᱫᱚ ᱡᱚᱢᱟᱜ ᱚᱠᱟ ᱨᱮᱠᱚ ᱧᱟᱢᱟ ᱚᱱᱟ ᱠᱚᱦᱚᱸ ᱞᱟᱹᱠᱛᱤ ᱜᱮᱭᱟ ᱫᱚᱦᱚ ᱞᱟᱹᱠᱛᱤ ᱠᱟᱱᱟ᱾ ᱟᱨ ᱱᱤᱛᱚᱜ ᱢᱟ ᱟᱵᱚ ᱞᱟᱦᱟ ᱞᱮᱠᱟ ᱢᱟ ᱚᱲᱟᱜ ᱠᱚᱦᱚᱸ ᱛᱚ ᱵᱩᱥᱩᱵ ᱠᱚᱛᱮ ᱢᱟ ᱵᱟᱵᱚᱱ ᱫᱟᱞᱚᱵ ᱫᱟ ᱱᱤᱛ -ᱛᱟᱨ ᱢᱟ ᱡᱚᱛᱚ ᱮᱥᱵᱮᱥᱴᱟᱨ ᱠᱚ ᱴᱟᱞᱤ ᱠᱚ ᱴᱤᱝ ᱠᱚ ᱟᱨ ᱡᱟᱦᱟᱸᱭ ᱠᱚᱫᱚ ᱫᱟᱞᱟᱱ ᱦᱚᱸᱠᱚ ᱫᱟᱞᱟᱱ ᱫᱟ ᱦᱮᱸ ᱵᱟᱝ?
ᱮᱠᱟᱞ ᱜᱮ ᱮᱠᱟᱞ ᱜᱮ ᱮᱠᱟᱞ ᱜᱮ᱾
ᱵᱟᱠᱷᱟᱱ ᱫᱚ ᱯᱟᱹᱦᱤᱞ ᱫᱚ ᱪᱮᱫ ᱠᱷᱟᱹᱛᱤᱨ ᱛᱮ ᱱᱤᱡᱮ ᱛᱮᱠᱚ ᱢᱟᱱᱮ ᱤᱨ ᱠᱟᱛᱮᱫ ᱠᱚ ᱫᱟᱞᱮᱫ ᱛᱟᱦᱮᱱᱟ? ᱚᱱᱟ ᱚᱱᱟ ᱵᱩᱥᱩᱵ ᱛᱮᱜᱮ ᱚᱲᱟᱜ ᱠᱚᱵᱚᱱ ᱫᱟᱞᱚᱵ ᱵᱟᱲᱟᱭᱮᱫ ᱛᱟᱦᱮᱱᱟ ᱛᱚ ᱚᱱᱟ ᱠᱷᱟᱹᱛᱤᱨ ᱛᱮᱜᱮ᱾ ᱦᱮᱸ ᱵᱟᱝ?
ᱮᱠᱟᱞᱜᱮ ᱮᱠᱟᱞᱜᱮ ᱮᱠᱟᱞᱮ ᱦᱮᱸ ᱦᱮᱸ᱾
ᱟᱫᱚ ᱱᱤᱛᱚᱜ ᱫᱚᱢ ᱞᱟᱹᱭᱟ ᱪᱤᱠᱟᱹᱭᱟᱹᱧ ᱱᱤᱛᱚᱜ ᱫᱚᱢ ᱞᱟᱹᱭᱟ ᱩᱱᱟᱹᱜ ᱜᱟᱱ ᱫᱚ ᱚᱠᱟᱨᱤᱧ ᱪᱤᱠᱟᱹᱭᱟ ᱱᱤᱛᱚᱜ ᱫᱚ᱾ ᱟᱫᱚ ᱡᱩᱫᱤ ᱢᱮᱥᱤᱱ ᱛᱮᱢ ᱫᱟᱞ ᱦᱚᱪᱚᱭᱟ ᱠᱟᱹᱴᱤᱡ ᱥᱚᱦᱚᱡ ᱦᱚᱸ ᱥᱚᱦᱚᱡ ᱦᱩᱭᱩᱜ ᱛᱟᱢᱟ᱾ ᱮᱠ ᱢᱟᱱᱮ ᱠᱟᱹᱢᱤᱱ ᱢᱩᱱᱤᱥ ᱠᱷᱚᱱᱟᱜ ᱫᱚ ᱡᱮᱢᱚᱱ ᱤᱨ ᱢᱮ ᱟᱹᱜᱩᱭ ᱢᱮ ᱠᱟᱹᱴᱤᱡ ᱠᱷᱟᱴᱟᱞᱤ ᱚᱱᱟ ᱫᱚ ᱢᱮᱱᱟᱜ-ᱟ ᱥᱮ ᱢᱮᱥᱤᱱ ᱛᱮᱠᱷᱟᱱ ᱫᱚ ᱵᱟᱹᱱᱩᱜᱼᱟ᱾ ᱠᱟᱹᱴᱤᱡ ᱟᱫᱚ ᱥᱤᱛᱩᱝ ᱨᱮ ᱛᱟᱥᱮ ᱜᱮᱭᱟᱞᱮ ᱟᱞᱮ ᱫᱚ ᱢᱮᱥᱤᱱ ᱨᱮ ᱫᱟᱞ ᱠᱟᱛᱮᱫ ᱟᱯᱮᱥᱮᱱ ᱫᱚ ᱛᱟᱦᱚᱞᱮ ᱥᱟ ᱛᱟᱥᱮ ᱭᱟᱯᱮ ᱥᱮ ᱵᱟᱝ ᱥᱤᱛᱩᱝ ᱨᱮ ᱦᱩᱲᱩ ᱠᱚ ᱚᱱᱠᱟ ᱠᱟᱹᱴᱤᱡ?
ᱦᱮᱸ ᱠᱟᱹᱴᱤᱡ ᱛᱟᱥᱮ ᱦᱩᱭᱩᱜ ᱜᱮᱭᱟ ᱢᱟᱱᱮ ᱚᱠᱟ ᱥᱩᱢᱚᱭ ᱫᱚ ᱚᱫᱟ ᱚᱫᱟ ᱛᱟᱦᱮᱱ ᱜᱮᱭᱟ ᱛᱚ ᱚᱱᱟᱛᱮ ᱛᱟᱥᱮ ᱦᱩᱭᱩᱜ ᱜᱮᱭᱟ᱾ ᱵᱟᱝ ᱫᱚ ᱵᱟᱝ ᱛᱟᱥᱮ ᱫᱚ ᱢᱤᱫ ᱫᱷᱟᱣ ᱫᱚ ᱡᱟᱹᱨᱩᱲ ᱠᱟᱱ ᱜᱮᱭᱟ᱾ ᱥᱮ ᱪᱮᱫ ᱞᱮᱠᱟ?
ᱦᱳᱭ ᱦᱳᱭ ᱵᱟᱠᱷᱟᱱ ᱫᱚ ᱵᱷᱤᱛᱤᱨ ᱨᱮ ᱡᱩᱫᱤ ᱦᱟᱸᱜ ᱚᱱᱟ ᱠᱤᱪᱷᱩ ᱫᱟᱜ ᱮ ᱧᱟᱢ ᱠᱟᱫᱟ᱾ ᱵᱟᱠᱷᱟᱱ ᱚᱱᱟ ᱢᱚᱫᱮ ᱢᱚᱫᱮ ᱠᱤᱱᱵᱟ ᱦᱩᱲᱩ ᱜᱮ ᱯᱩᱨᱟᱹ ᱱᱚᱥᱴᱚ ᱩᱛᱟᱹᱨᱚᱜᱼᱟ᱾ ᱦᱮᱸ ᱵᱟᱝ? ᱚᱱᱟ ᱠᱟᱹᱴᱤᱡ ᱪᱩᱞᱩᱝ ᱠᱷᱟᱹᱛᱤᱨ ᱛᱮ ᱦᱩᱲᱩ ᱠᱚ ᱱᱚᱥᱴᱚᱜ ᱟᱨ ᱦᱟᱸᱜ ᱡᱚᱛᱚ ᱡᱚᱛ ᱟᱨ ᱡᱚᱛᱚ ᱫᱚᱦᱟᱸᱜ ᱵᱟᱵᱚᱱ ᱡᱚᱢ ᱫᱟᱲᱮᱭᱟᱜᱼᱟ ᱛᱚ ᱢᱟᱱᱮ ᱪᱮᱫ ᱠᱚ ᱟᱠᱷᱨᱤᱧ ᱵᱟᱲᱟᱭᱟᱵᱚᱱ ᱦᱮᱸ ᱵᱟᱝ᱾
ᱦᱮᱸ ᱦᱮᱸ ᱟᱨ ᱡᱚᱢ ᱫᱚ ᱟᱹᱰᱤ ᱜᱟᱱ ᱜᱮ ᱠᱚᱢ ᱜᱮ ᱡᱚᱢ ᱫᱚ ᱦᱩᱭᱩᱜ ᱠᱟᱱᱟ᱾ ᱡᱟᱹᱥᱛᱤ ᱠᱟᱭᱜ ᱜᱮ ᱟᱠᱷᱨᱤᱧ ᱜᱮ ᱦᱩᱭᱩᱜ ᱠᱟᱱᱟ ᱟᱫᱚ ᱚᱱᱟ ᱠᱷᱟᱹᱛᱤᱨ᱾ ᱛᱮ ᱢᱟᱱᱮ ᱚᱱᱟ ᱵᱮᱥ ᱫᱷᱟᱨᱟ ᱵᱟᱢ ᱤᱭᱟᱹ ᱞᱮᱠᱷᱟᱱ ᱫᱚ ᱢᱟᱱᱮ ᱵᱟᱢ ᱥᱟᱯᱷᱟ ᱥᱟᱯ᱾ ᱯᱤᱞᱮ ᱠᱷᱟᱱ ᱢᱟ ᱵᱟᱭ ᱜᱟᱱᱚᱜ ᱠᱟᱱᱟ ᱥᱮ᱾
ᱦᱸ ᱟᱨ ᱱᱤᱛᱳᱜ ᱫᱚ ᱦᱟᱸᱜ ᱚᱱᱠᱟ ᱢᱟᱱᱟ ᱪᱮᱫ ᱠᱚ ᱞᱟᱹ? ᱟᱨᱚ ᱠᱚᱱᱴᱨᱳᱞ ᱟᱞᱮᱥ ᱠᱚᱱᱴᱨᱳᱞ ᱠᱚ ᱧᱟᱢᱟ ᱟᱫᱚ ᱦᱟᱸᱜ᱾ ᱠᱚᱱᱴᱨᱳᱞ ᱪᱟᱣᱞᱮ ᱦᱚᱸ ᱧᱟᱢᱚᱜ ᱠᱟᱱ ᱜᱮᱭᱟ ᱰᱷᱮᱨ ᱰᱷᱮᱨ ᱜᱮ ᱟᱫᱚ ᱚᱱᱟᱜᱮ ᱡᱚᱢ ᱵᱟᱲᱟᱭ ᱦᱩᱭᱩᱜᱼᱟ ᱟᱫᱚ ᱦᱟᱸᱜ᱾ ᱪᱮᱫ ᱠᱚᱞᱭᱟ ᱩᱱᱟᱹᱜ ᱫᱚ ᱵᱟᱝ ᱠᱷᱚᱨᱪᱟ ᱦᱩᱭᱩᱜ ᱠᱟᱱᱟ ᱡᱮ ᱚᱲᱟᱜ ᱪᱟᱣᱞᱮ ᱫᱚ᱾
ᱦᱮᱸ ᱦᱮᱸ᱾ ᱟᱫᱚ ᱚᱱᱟᱛᱮ ᱢᱟᱱᱮ ᱠᱚᱱᱴᱨᱳᱞ ᱪᱟᱣᱞᱮ ᱧᱟᱢ ᱠᱟᱛᱮᱜ ᱜᱮ ᱢᱟᱱᱮ ᱦᱩᱲᱩ ᱠᱚᱫᱚ ᱩᱱᱟᱹᱜ ᱫᱚ ᱛᱤᱠᱮ ᱞᱚᱦᱚᱫ ᱠᱚᱫᱚ ᱵᱟᱭ ᱦᱩᱭᱩᱜ ᱠᱟᱱᱟ᱾ ᱦᱮᱭ ᱦᱩᱭ ᱫᱚ ᱦᱩᱭᱩᱜ ᱠᱟᱱᱟ ᱵᱟᱝ ᱫᱚ ᱟᱹᱰᱤ ᱠᱚᱢ ᱜᱮ ᱦᱮᱸᱥ ᱟᱫᱚ ᱚᱱᱟ᱾ ᱢᱤᱫᱮᱱ ᱥᱩᱡᱳᱜᱽ ᱥᱩᱵᱤᱫᱷᱟ ᱢᱤᱫᱮᱱ ᱥᱚᱨᱠᱟᱨ ᱯᱟᱥᱴᱟ ᱥᱮᱫ ᱠᱷᱚᱱ ᱠᱚ ᱡᱚᱠᱷᱚᱱ ᱠᱚ ᱮᱢᱚᱜ ᱠᱟᱱᱟ᱾ ᱡᱚᱛᱚ ᱦᱚᱲ ᱜᱮ ᱱᱚᱣᱟ ᱫᱚᱠᱚ ᱦᱟᱛᱟᱣᱮᱫ ᱛᱟᱵᱚᱱᱟ ᱟᱫᱚ ᱚᱱᱟ ᱠᱷᱟᱹᱛᱤᱨ ᱛᱮ ᱚᱱᱟ ᱦᱩᱲᱩ ᱞᱚᱦᱚᱫ᱾ ᱠᱚᱫᱚ ᱵᱟᱭ ᱦᱩᱭᱩᱜ ᱠᱟᱱᱟ ᱚᱱᱟ ᱫᱚ ᱟᱥᱛᱤ ᱟᱠᱷᱨᱤᱧ ᱜᱮ ᱦᱩᱭᱩᱜ ᱠᱟᱱᱟ ᱞᱟᱜᱽ ᱵᱷᱟᱜᱽ ᱨᱮ ᱞᱟᱜᱟᱜ ᱠᱟᱱᱟ᱾
ᱟᱫᱚ ᱚᱱᱟ ᱠᱷᱟᱹᱛᱤᱨ ᱛᱮ ᱟᱹᱰᱤᱴᱟ ᱟᱵᱚᱣᱟᱜ ᱢᱟᱱᱮ ᱥᱚᱞᱦᱮ ᱧᱚᱜᱚᱜ ᱠᱟᱱᱟ ᱵᱚᱱ ᱚᱱᱟ᱾ ᱠᱟᱹᱢᱤ ᱠᱚ ᱚᱱᱟ ᱵᱟᱝ ᱦᱩᱭᱩᱜ ᱛᱟᱢᱟ ᱦᱩᱲᱩ ᱢᱮ ᱦᱩᱲᱩ ᱫᱚ᱾ ᱞᱚᱦᱚᱫ ᱢᱮ ᱛᱤᱠᱤ ᱢᱮ ᱠᱟᱹᱴᱤᱡ ᱠᱷᱟᱴᱟᱞᱤ ᱢᱮᱱᱟᱜ ᱛᱟᱵᱚᱱ ᱜᱮᱭᱟ ᱛᱚᱵᱮ ᱛᱚ ᱪᱟ ᱠᱟᱛᱮ ᱵᱚᱱ ᱡᱚᱢ ᱫᱟᱲᱮᱭᱟᱜᱼᱟ ᱦᱮᱸ᱾ ᱵᱟᱝᱞᱟᱣ ᱠᱟᱛᱮᱫ?
ᱮᱠᱟᱞᱜᱮ ᱮᱠᱟᱞ ᱜᱮ ᱮᱠᱟᱞ ᱜᱮ᱾ ᱟᱫᱚ ᱮᱱᱛᱮ ᱱᱚᱜᱼᱚᱭ ᱱᱤᱭᱟᱹ ᱫᱷᱚᱨᱚᱱ ᱦᱩᱲᱩ ᱫᱚ ᱟᱞᱮ ᱫᱚᱞᱮ ᱤᱭᱟᱹ ᱠᱮᱫᱟ᱾ ᱯᱩᱱ ᱵᱚᱥᱛᱟ ᱜᱟᱱ ᱫᱚ ᱞᱚᱦᱚᱫ ᱠᱮᱫᱟᱞᱮ ᱞᱚᱦᱚᱫ ᱠᱟᱛᱮᱜ ᱛᱤᱠᱤ ᱠᱮᱫᱟᱭ ᱜᱚᱜᱚ᱾ ᱟᱨ ᱚᱱᱟᱜᱮ ᱞᱟᱹᱦᱩᱫ ᱟᱹᱜᱩ ᱠᱟᱛᱮᱫ ᱢᱮᱱᱟᱜᱼᱟ᱾
ᱟᱪᱪᱷᱟ ᱟᱨ ᱱᱚᱝᱠᱟ᱾ ᱟᱞᱮᱥᱮᱫ ᱫᱚ ᱱᱮᱛᱟᱨ ᱫᱚ ᱟᱴᱟ ᱠᱚᱫᱚ ᱵᱟᱠᱚ ᱮᱢᱟ ᱠᱚ ᱠᱟᱱᱟ? ᱜᱚᱦᱩᱚᱢ ᱠᱚ ᱮᱢᱟ ᱠᱚ ᱠᱟᱱᱟ᱾ ᱟᱯᱮᱥᱮᱫ ᱫᱚ ᱛᱟᱦᱚᱞᱮ? ᱯᱟ ᱥᱮ ᱜᱚᱦᱚᱢ ᱠᱚ ᱮᱢᱟ ᱠᱚ ᱠᱟᱱᱟ᱾
ᱵᱟᱝ ᱟᱞᱮ ᱥᱮᱫ ᱦᱚᱸ ᱜᱩᱦᱩᱢᱜᱮᱠᱚ ᱮᱢᱚᱜ ᱠᱟᱱᱟ ᱜᱮᱭᱟ ᱜᱩᱦᱩᱢ᱾ ᱜᱮ ᱟᱫᱚ ᱚᱱᱟᱜᱮ ᱟᱞᱮ ᱦᱚᱸ ᱟᱫᱚ ᱠᱷᱩᱵ ᱠᱚᱢ ᱜᱮ ᱚᱱᱟ ᱠᱚ ᱤᱭᱟᱹᱭᱟᱠᱚ᱾ ᱞᱟᱹᱦᱩᱲ ᱟᱹᱜᱩᱭᱟᱠᱚ ᱱᱚᱜᱚᱭ ᱥᱤᱢ ᱠᱚᱠᱚ ᱢᱟᱠᱚ ᱱᱚᱜᱼᱚᱭ ᱛᱮᱦᱮᱧ ᱠᱟᱹᱴᱤᱡ ᱠᱚ ᱟᱛᱟᱭᱮᱫᱟ ᱧᱮᱞ ᱢᱮᱥᱮ᱾ ᱡᱚᱢ ᱞᱟᱹᱜᱤᱫ ᱟᱫᱚ ᱮᱠᱪᱩᱞᱤ ᱚᱱᱟ ᱫᱚ ᱜᱩᱦᱩᱢ ᱡᱩᱫᱤ ᱱᱚᱣᱟ ᱤᱭᱟᱹ ᱠᱟᱛᱮ ᱱᱚᱣᱟ᱾ ᱚᱱᱟ ᱦᱚᱸ ᱵᱮᱥ ᱫᱷᱟᱨᱟ ᱜᱮ ᱯᱤᱭᱚᱨ ᱟᱴᱟ ᱧᱟᱢᱚᱜᱼᱟ ᱚᱱᱟ ᱦᱚᱸ ᱠᱟᱹᱴᱤᱡ ᱞᱟᱹᱠᱛᱤ ᱠᱟᱱᱟ᱾ ᱥᱮ ᱪᱮᱫ ᱞᱮᱠᱟ?
ᱦᱳᱭᱼᱦᱳᱭ᱾
ᱛᱚᱵᱮ ᱜᱩᱦᱩᱢ ᱫᱚᱯᱮ ᱪᱤᱠᱟᱹᱭᱟ ᱱᱚᱣᱟ ᱫᱚ ᱤᱭᱟᱹ ᱭᱟᱯᱮ ᱦᱟ. ᱲᱟᱰ ᱦᱩᱭᱟᱯᱮ ᱟᱛᱟᱨᱟᱜ ᱜᱮᱯᱮ ᱵᱮᱱᱟᱣᱟ ᱥᱮ ᱪᱮᱫ ᱞᱮᱠᱟ?
ᱵᱟᱝᱜᱮ ᱚᱱᱠᱟ ᱜᱚᱦᱚᱢ ᱫᱚ ᱱᱤᱛᱚᱜ ᱫᱚ ᱦᱟᱸᱜ ᱥᱤᱢ ᱠᱚ ᱮᱢ ᱵᱟᱲᱟ ᱦᱩᱭᱩᱜᱼᱟ᱾ ᱚᱱᱟ ᱡᱟᱹᱯᱩᱜ ᱡᱟᱹᱯᱩᱜ ᱚᱱᱠᱟ ᱡᱚᱢ ᱵᱟᱲᱟ᱾
ᱦᱮᱸ ᱦᱮᱸ᱾
ᱥᱤᱢ ᱠᱚᱠᱚ ᱟᱨ ᱞᱟᱹᱦᱩᱫ ᱵᱟᱲᱟ ᱦᱚᱸᱵᱚ᱾ ᱜᱚᱦᱚᱢ ᱟᱛᱟ ᱦᱚᱸ ᱠᱟᱹᱴᱤᱡ ᱠᱚ ᱡᱚᱢ ᱜᱮᱭᱟ ᱛᱚ᱾
ᱮᱠᱟᱞ ᱜᱮ ᱮᱠᱟᱞ ᱜᱮ ᱮᱠᱟᱞ ᱜᱮ᱾ ᱦᱩᱸ ᱵᱟᱝ ᱞᱟᱦᱟ ᱛᱮᱫᱚ ᱟᱨ ᱚᱱᱟ ᱞᱟᱦᱟ ᱛᱮᱱᱟᱜ ᱟᱴᱟ ᱫᱚ? ᱥᱩᱠᱨᱤ ᱠᱚ ᱮᱢᱟᱠᱢᱟ ᱠᱚ ᱠᱟᱱ ᱛᱟᱦᱮᱸᱫᱮ ᱥᱩᱠᱨᱤ ᱠᱚ ᱰᱟᱝᱨᱟ ᱠᱚ ᱜᱟᱹᱭ ᱠᱚ᱾
ᱟᱞᱮ ᱦᱚᱸ ᱚᱱᱠᱟ ᱜᱮ ᱥᱩᱠᱨᱤ ᱠᱚ ᱠᱟᱹᱴᱤᱡ ᱞᱮ ᱟᱹᱥᱩᱞ ᱞᱮᱫ ᱠᱚᱣᱟ ᱛᱚ ᱟᱫᱚ ᱥᱩᱠᱨᱤ ᱠᱚᱜᱮᱞᱮ ᱮᱢ ᱵᱟᱲᱟᱣ ᱟᱠᱚ ᱠᱟᱱᱟ ᱾ ᱠᱟᱱ ᱛᱟᱦᱮᱱᱟ ᱚᱱᱟ ᱮᱴᱟᱜ ᱠᱚᱫᱚ ᱟᱫᱚ᱾ ᱱᱤᱭᱟᱹᱵᱟᱨ ᱞᱟᱹᱟᱦᱩᱫ ᱠᱟᱛᱮ ᱦᱚᱸ ᱚᱱᱟ ᱡᱚᱢ ᱞᱟᱹᱜᱤᱫ ᱢᱟᱛᱚ ᱯᱤᱴᱷᱟᱹ ᱠᱚ ᱞᱟᱹᱜᱤᱫ ᱫᱚ ᱚᱱᱟ ᱪᱮᱫ ᱠᱚ ᱞᱟᱹᱭᱟ ᱨᱩᱴᱤ ᱠᱚ ᱞᱟᱹᱜᱤᱫ ᱫᱚ ᱜᱟᱱᱚᱜ ᱜᱮᱭᱟ ᱢᱮᱱᱠᱷᱟᱱ ᱡᱩᱫᱤ ᱯᱟᱛᱲᱟ ᱯᱤᱴᱷᱟᱹᱭᱮ ᱵᱮᱱ ᱟᱫᱚ ᱦᱟᱸᱜ ᱦᱩᱲᱩ ᱦᱚᱞᱚᱝ ᱨᱮᱱᱟᱜ ᱴᱮᱥᱴ ᱟᱨ ᱱᱚᱣᱟ ᱨᱮᱱᱟᱜ ᱴᱮᱥᱴ᱾ ᱟᱞᱟᱫᱟ ᱜᱮᱭᱟ ᱦᱮᱸᱵᱟᱝ᱾
ᱮᱠᱫᱚᱢ ᱮᱠᱫᱚᱢ ᱟᱠᱟᱥᱯᱟᱛᱟᱞ ᱯᱷᱟᱨᱟᱠ ᱵᱮᱱᱟᱜ-ᱟ᱾ ᱦᱮᱸ ᱦᱩᱲᱩ ᱞᱚᱦᱚᱜ ᱦᱩᱲᱩ ᱦᱚᱞᱚᱝ ᱨᱮᱱᱟᱜ ᱡᱟᱦᱟᱸ ᱯᱤᱴᱷᱟᱹ᱾ ᱚᱱᱟ ᱨᱮᱱᱟᱜ ᱥᱤᱵᱤᱞ ᱫᱚ ᱟᱹᱰᱤ ᱡᱩᱫᱟᱹ ᱜᱮᱭᱟ᱾ ᱟᱨ ᱟᱴᱟ ᱨᱮᱱᱟᱜ ᱫᱚ ᱚᱱᱟ ᱫᱚ ᱚᱱᱟ ᱟᱴᱟ ᱨᱮᱱᱟᱜ ᱫᱚ ᱚᱱᱟ ᱤᱭᱟᱹᱟᱹᱜᱮ ᱵᱮᱥ ᱵᱩᱡᱷᱟᱹᱜᱼᱟ ᱨᱩᱴᱤ ᱠᱚᱜᱮ᱾
ᱦᱳᱭ ᱚᱱᱟ ᱫᱚ ᱨᱩᱴᱤ ᱠᱚᱜᱮ ᱟᱨ ᱡᱟᱦᱟᱱᱟᱜ ᱟᱱᱟ ᱯᱤᱴᱷᱟᱹ ᱠᱚ ᱠᱷᱟᱯᱨᱟ ᱯᱤᱴᱷᱟᱹ ᱠᱚ ᱥᱮ ᱫᱩᱞ ᱯᱤᱴᱷᱟᱹ ᱠᱚ ᱚᱱᱟ ᱠᱚᱜᱮ ᱵᱷᱟᱜᱤ ᱵᱩᱡᱷᱟᱹᱜᱼᱟ ᱾
ᱦᱮᱸ ᱦᱮᱸ᱾
ᱢᱮᱱᱠᱷᱟᱱ ᱱᱚᱣᱟ ᱫᱚ ᱵᱷᱟᱹᱜᱤ ᱵᱟᱝ ᱵᱩᱡᱷᱟᱹᱜ-ᱟ ᱪᱮᱫ ᱠᱚ ᱞᱟᱹᱭᱟ ᱡᱮ ᱯᱟᱛᱲᱟ ᱯᱤᱴᱷᱟᱹ ᱥᱮ ᱡᱤᱞ ᱯᱤᱴᱷᱟᱹ ᱦᱚᱸ ᱚᱱᱟ ᱫᱚ ᱚᱱᱠᱟ ᱴᱮᱥᱴ ᱵᱟᱝ ᱦᱩᱭᱩᱜ-ᱟ ᱾ ᱡᱟᱦᱟᱸ ᱞᱮᱠᱟ ᱦᱩᱲᱩ ᱦᱚᱞᱚᱝ ᱵᱩᱡᱷᱟᱹᱜᱼᱟ ᱦᱮᱸ ᱵᱟᱝ ᱾
ᱮᱠᱟᱞ-ᱮᱠᱟᱞ-ᱮᱠᱟᱞ᱾
ᱟᱨ ᱟᱯᱮ ᱥᱮᱱ ᱫᱚ ᱪᱮᱫ ᱞᱮᱠᱟ ᱟᱞᱮᱥᱮᱫ ᱫᱚ ᱟᱨ ᱟᱯᱮ ᱥᱮᱱ ᱫᱚ ᱪᱮᱫ ᱞᱮᱠᱟ ᱟᱞᱮ ᱥᱮᱫ ᱫᱚ ᱥᱟᱨᱡᱚᱢ ᱥᱟᱠᱟᱢ ᱨᱮᱞᱮ ᱯᱟᱛᱲᱟ ᱯᱤᱴᱷᱟᱹᱭᱟ ᱟᱯᱮ ᱥᱮᱱ ᱫᱚ ᱥᱟᱨᱡᱚᱢ ᱥᱟᱠᱟᱢ ᱟᱹᱰᱤ ᱡᱦᱚᱲ ᱜᱮᱧ ᱧᱮᱞ ᱠᱟᱫ ᱠᱚᱣᱟ ᱡᱮ ᱟᱭᱢᱟ ᱟᱭᱢᱟ ᱥᱟᱨᱡᱚᱢ ᱥᱟᱠᱟᱢ ᱨᱮᱱᱟ ᱚᱱᱟ ᱴᱮᱥᱴ ᱴᱟᱜ ᱫᱚ ᱟᱞᱟᱫᱟ ᱧᱚᱜ ᱜᱮᱭᱟ᱾
ᱦᱮᱸ ᱟᱞᱮᱥᱮᱫ
ᱜᱚᱢᱠᱮ ᱛᱟᱦᱞᱮ ᱟᱯᱮ ᱥᱮᱱ ᱫᱚ ᱪᱮᱫ ᱥᱟᱠᱟᱢ ᱨᱮᱯᱮ ᱟᱪᱪᱷᱟ ᱟᱪᱪᱷᱟ ᱦᱳᱭ᱾ ᱟᱯᱮ ᱥᱮᱫ ᱫᱚ ᱛᱟᱦᱚᱞᱮ ᱵᱤᱨ ᱫᱤᱥᱚᱢ ᱥᱮ ᱜᱚᱝᱠᱮ ᱱᱚᱝᱠᱟ ᱪᱮᱫ ᱠᱚ ᱦᱳᱭ ᱦᱳᱭ᱾
ᱵᱤᱨ ᱫᱤᱥᱚᱢ ᱵᱤᱨ ᱫᱤᱥᱚᱢ ᱾
ᱟᱨ ᱱᱚᱜᱼᱚᱭ ᱛᱚ ᱦᱳᱭ ᱟᱞᱮᱥᱮᱫ ᱫᱚ ᱱᱚᱜᱼᱚᱭ ᱫᱟᱜ ᱡᱟᱹᱯᱩᱫ ᱫᱤᱱ ᱫᱚ ᱦᱟᱸᱜ ᱩᱱᱠᱩ ᱩᱫ ᱯᱩᱴᱠᱟᱹ ᱠᱚᱠᱚ ᱚᱢᱚᱱᱚᱜᱼᱟ ᱟᱫᱚ ᱩᱱᱠᱩ ᱠᱚᱜᱮᱞᱮ ᱦᱟᱞᱟᱝ ᱟᱹᱜᱩ ᱠᱚ ᱵᱟᱲᱟ ᱠᱟᱛᱮᱜ ᱩᱫ ᱠᱚᱦᱚᱸᱞᱮ ᱥᱚᱲᱮ ᱵᱟᱲᱟᱭ ᱜᱮᱭᱟ ᱾
ᱟᱪᱪᱷᱟ ᱟᱪᱪᱷᱟ ᱦᱮᱸ ᱦᱮᱸ ᱦᱮᱸ ᱦᱮ᱾ ᱵᱟᱝ ᱠᱷᱩᱵ ᱵᱷᱟᱜᱮ ᱱᱚᱣᱟ ᱫᱚ ᱟᱞᱮᱦᱚ ᱵᱤᱨ ᱫᱚ ᱵᱤᱨ ᱫᱤᱥᱚᱢ ᱜᱮ ᱠᱟᱱ ᱜᱮᱭᱟᱞᱮ ᱩᱫ ᱯᱩᱴᱠᱟᱹ ᱠᱚᱫᱚᱞᱮ ᱧᱟᱢ ᱠᱚᱜᱮᱭᱟ ᱾ ᱵᱤᱨ ᱵᱩᱨᱩ ᱠᱷᱚᱱ ᱫᱚ᱾
ᱟᱫᱚ ᱦᱟᱸᱜ ᱢᱟᱱᱮ ᱯᱩᱴ ᱯᱩᱴᱠᱟᱹ ᱫᱚ ᱱᱮᱛᱟᱨ ᱨᱮᱱ ᱦᱚᱲ ᱫᱚ ᱢᱟᱱᱮ ᱵᱟᱝᱠᱚ ᱪᱟᱞᱟᱣ ᱵᱟᱲᱟᱜᱼᱟ ᱛᱚ ᱵᱤᱨ ᱠᱚ ᱚᱠᱚᱭᱮ ᱪᱟᱞᱟᱜ-ᱟ ᱞᱮᱭᱟ ᱡᱟᱹᱯᱩᱫ ᱡᱟᱹᱯᱩᱫ᱾ ᱯᱩᱫ ᱤᱧ ᱪᱟᱞᱟᱜᱼᱟ ᱥᱮ ᱞᱟᱦᱟ ᱫ ᱨᱮᱱ ᱦᱚᱲ ᱫᱚ ᱟᱭᱭᱩᱵ ᱢᱟᱱᱮ ᱪᱮᱫ ᱠᱚ ᱥᱮᱛᱟᱜ ᱵᱷᱳᱨ ᱵᱷᱳᱨ ᱛᱮ ᱡᱚᱛᱚ ᱦᱚᱲ ᱠᱚ ᱪᱟᱞᱟᱜ ᱠᱟᱱ ᱛᱟᱦᱮᱱᱟ ᱧᱤᱫᱟᱹᱭ ᱧᱤᱫᱟᱹ ᱛᱮᱜᱮ ᱡᱚᱛᱚ ᱦᱚᱲᱮ ᱧᱮᱞ ᱠᱚᱣᱟ᱾ ᱱᱮᱛᱟᱨ ᱨᱮᱱ ᱦᱚᱲ ᱫᱚ ᱚᱠᱚᱭ ᱦᱚᱸ ᱵᱟᱠᱚ ᱪᱟᱞᱟᱜ ᱠᱟᱱᱟ ᱚᱠᱚᱭ ᱪᱟᱞᱟᱜ ᱮ ᱞᱟᱹᱭᱟᱭ ᱫᱟᱜ ᱫᱟᱜ ᱛᱮ᱾ ᱯᱩᱴ ᱯᱩᱴᱠᱟᱹ ᱯᱟᱸᱡᱟ ᱫᱚ ᱟᱨ ᱯᱩᱴᱠᱟᱹ ᱠᱚᱫᱚ ᱚᱱᱠᱟ ᱵᱟᱝᱠᱚ ᱧᱮᱞᱚᱜᱼᱟ ᱥᱮ᱾
ᱮᱠᱟ ᱞᱮᱠᱟ ᱞᱮᱠᱟ᱾
ᱢᱟᱱᱮ ᱩᱫ ᱩᱫ ᱠᱚᱫᱚ ᱦᱟᱸᱜ ᱧᱮᱞ ᱧᱟᱢᱚᱜ ᱜᱮᱭᱟ ᱦᱳᱭ ᱦᱳᱭ᱾ ᱩᱫ ᱠᱚᱫᱚ ᱧᱮᱧᱟᱢᱚᱜ ᱜᱮᱭᱟ ᱢᱮᱱᱠᱷᱟᱱ ᱚᱱᱟ ᱯᱩᱴᱠᱟᱹ ᱠᱚᱫᱚ ᱦᱟᱸᱜ ᱵᱟᱝᱠᱚ ᱧᱮᱧᱟᱢ ᱞᱟᱹᱜᱤᱫᱚᱜ ᱜᱮᱭᱟ ᱥᱮ᱾
ᱦᱮᱸ ᱦᱮᱸ ᱦᱮᱸ ᱦᱮᱸ᱾
ᱚᱱᱟ ᱛᱟᱦᱞᱮ ᱟᱯᱮ ᱥᱮᱱ ᱚᱱᱟ ᱵᱩᱱᱩᱝ ᱪᱮᱫ
ᱞᱟᱹᱭ ᱮ ᱫᱟᱞᱤᱧ ᱚᱱᱟ ᱯᱷᱩᱴᱠᱟᱹᱣ ᱫᱚ ᱡᱷᱚᱛᱚ ᱦᱚᱲ ᱫᱚ ᱵᱟᱝᱠᱚ ᱧᱟᱢ ᱫᱟᱲᱮᱭᱟᱠᱚᱣᱟ ᱚᱱᱟ ᱦᱚᱸ ᱢᱤᱫᱴᱮᱱ ᱵᱤᱨᱟᱴ ᱤᱭᱟᱹ ᱠᱟᱱᱟ ᱩᱫ ᱫᱚ ᱥᱟᱺᱜᱤᱧ ᱠᱷᱚᱱ ᱵᱤᱱ ᱧᱮᱧᱟᱢᱟ ᱯᱟᱸᱡᱟ ᱠᱟᱛᱮᱫ, ᱢᱮᱱᱠᱷᱟᱱ ᱯᱩᱴᱠᱟᱹ ᱠᱚᱫᱚ ᱟᱹᱰᱤ ᱧᱟᱢ ᱫᱚ ᱟᱡᱷᱟᱸᱴ ᱜᱮᱭᱟ. ᱾
ᱟᱨ ᱩᱸᱠᱩ ᱫᱚ ᱢᱟᱱᱮ ᱮᱠᱫᱚᱢ ᱢᱟᱱᱮ ᱦᱟᱥᱟ ᱥᱟᱞᱟᱜ ᱥᱮ ᱫᱷᱤᱨᱤ ᱥᱟᱞᱟᱜ ᱯᱩᱨᱟᱹ ᱢᱮᱥᱟ ᱢᱮᱥᱟ ᱠᱚ ᱛᱟᱦᱮᱸᱱᱟ ᱥᱮ ᱚᱱᱮ ᱵᱟᱢ ᱵᱩᱡᱷᱟᱹᱣ ᱫᱟᱲᱮᱭᱟᱭᱟ ᱪᱮᱫ ᱠᱟ ᱱᱤᱡ ᱠᱟᱱᱟᱭ ᱢᱮᱱᱛᱮᱫ᱾ ᱟᱨ ᱚᱱᱮ ᱦᱳᱭᱻᱭ ᱟᱨ ᱱᱚᱝᱠᱟ ᱟᱯᱮᱥᱮᱫ ᱚᱱᱮ ᱵᱩᱱᱩᱢ ᱠᱚᱨᱮᱱᱟᱜ ᱩᱫ ᱠᱚ ᱚᱢᱚᱱᱚᱜ ᱜᱮᱭᱟ ᱥᱮ ᱵᱟᱝ ᱵᱩᱱᱩᱢ ᱩᱫ ᱠᱚ?
ᱵᱩᱱᱩᱢ ᱩᱫ ᱠᱚ ᱚᱢᱚᱱᱚᱜ ᱜᱮᱭᱟ, ᱵᱩᱱᱩᱢ ᱚᱫ ᱠᱚ ᱡᱚᱱᱚ ᱚᱨᱛᱚᱨ ᱩᱫ ᱠᱚ ᱚᱢᱚᱱᱚᱜ ᱜᱮᱭᱟ ᱛᱚᱨᱢᱟᱞ ᱩᱫ ᱠᱚ ᱚᱢᱚᱱᱚᱜ ᱜᱮᱭᱟ,